ᱦᱮᱞᱚ
ᱟᱨ ᱜᱮ ᱜᱚᱢᱠᱮ
ᱦᱮ ᱡᱚᱦᱟᱨ ᱜᱮ ᱜᱚᱢᱠᱮ
ᱦᱳᱭ ᱛᱟᱦᱚᱞᱮ ᱪᱮᱫ ᱪᱤᱠᱟ ᱦᱩᱭᱩᱜ ᱠᱟᱱᱟ?
ᱦᱮᱸ, ᱛᱚ ᱱᱚᱣᱟ ᱠᱚᱞ ᱫᱚ ᱚᱱᱮ ᱢᱤᱫᱴᱮᱱ ᱥᱟ ᱛᱟᱢ ᱪᱮᱛᱟᱱ ᱨᱮᱵᱚᱱ ᱜᱟᱞᱢᱟᱨᱟᱜ-ᱟ, ᱦᱮᱸ᱾
ᱦᱮᱸ ᱦᱮᱸ ᱦᱮᱸ᱾
ᱦᱮᱸ ᱛᱚ ᱚᱝᱠᱟ ᱠᱟᱛᱮ ᱢᱤᱫᱴᱮᱡ ᱥᱟᱛᱟᱢ ᱵᱩ ᱥᱟᱵ ᱞᱮᱜᱤ ᱦᱩᱸ, ᱚᱱᱟ ᱥᱟᱛᱟᱢ ᱞᱟᱹᱜᱤᱫ ᱧᱮᱞ ᱦᱮᱸ᱾ ᱛᱚ ᱤᱧᱤᱧ ᱞᱟᱹᱭᱫᱟ ᱡᱮ ᱵᱟᱦᱟ ᱯᱚᱨᱚᱵᱽ, ᱢᱟᱱᱮ ᱥᱟᱱᱛᱟᱲ ᱥᱟᱶᱛᱟ ᱨᱮᱱᱟᱜ ᱡᱟᱦᱟᱸ ᱫᱚᱥᱟᱨ ᱢᱤᱫᱴᱮᱱ ᱢᱟᱨᱟᱝ ᱵᱟᱦᱟ ᱯᱚᱨᱚᱵᱽ ᱦᱮᱸ, ᱦᱩᱭᱩᱜ ᱜᱮᱭᱟ, ᱛᱚ ᱚᱱᱟ ᱵᱟᱦᱟ ᱯᱚᱨᱚᱵᱽ ᱪᱮᱛᱟᱱ ᱨᱮᱵᱚᱱ ᱜᱟᱞᱢᱟᱨᱟᱣ ᱞᱮᱜᱮ ᱠᱟᱹᱴᱤᱡ ᱦᱮᱸ᱾
ᱟᱪᱪᱷᱟ ᱟᱪᱪᱷᱟ ᱦᱮᱸ ᱞᱟᱹᱭ
ᱛᱚ ᱯᱷᱟᱹᱜᱩᱱ ᱵᱚᱸᱜᱟ ᱨᱮ ᱡᱟᱦᱟᱸ ᱵᱟᱦᱟ ᱯᱚᱨᱚᱵᱽ ᱵᱚᱱ ᱢᱟᱱᱟᱣᱟ ᱦᱮᱸ, ᱥᱮ ᱢᱟᱱᱟᱣ ᱵᱟᱛᱟᱣ ᱦᱩᱭᱩᱜᱼᱟ, ᱛᱚ ᱚᱱᱟ ᱟᱯᱮ ᱥᱮᱜ ᱚᱠᱟ ᱞᱮᱠᱟ ᱛᱮ ᱟᱯᱮ ᱚᱱᱛᱮ ᱯᱮ ᱢᱟᱱᱟᱣᱟ ᱚᱱᱟ ᱠᱟᱹᱴᱤᱡ ᱞᱟᱹᱭ ᱛᱟᱞᱟᱝ ᱢᱮ?
ᱟᱪᱪᱷᱟ, ᱟᱞᱮ ᱥᱮᱫ ᱫᱚ ᱡᱟᱦᱟᱸ ᱯᱷᱟᱹᱜᱩᱱ ᱵᱚᱸᱜᱟ ᱨᱮ ᱵᱟᱦᱟ ᱯᱚᱨᱚᱵᱽ ᱦᱩᱭᱩᱜᱼᱟ, ᱚᱱᱟ ᱫᱚ, ᱟᱞᱮ ᱥᱮᱫ ᱫᱚ ᱯᱮ ᱢᱟᱦᱟ ᱦᱩᱭᱩᱜᱼᱟ᱾ ᱯᱳᱭᱞᱩ ᱫᱤᱱ ᱫᱚ ᱟᱞᱮ ᱥᱮᱫ ᱫᱚ ᱩᱢᱩᱜ ᱦᱩᱭᱩᱜᱼᱟ ᱩᱢ ᱦᱩᱭᱩᱜᱼᱟ, ᱛᱟᱨᱯᱚᱨᱮᱨ ᱫᱤᱱ ᱫᱚ ᱟ ᱫᱚ ᱵᱚᱸᱜᱟᱱ ᱦᱩᱭᱩᱜᱼᱟ, ᱛᱟᱨᱯᱚᱨᱮᱨ ᱫᱤᱱ ᱫᱚ ᱟᱫᱚ ᱟᱨ ᱩᱱᱠᱩ ᱞᱟᱸᱫᱟ ᱥᱟᱹᱜᱟᱹᱭᱟᱱ ᱦᱚᱲ ᱥᱟᱶ ᱟᱫᱚ ᱫᱟᱜ ᱠᱚᱞᱮ ᱫᱩᱞ ᱡᱚᱝᱟᱜᱼᱟ᱾ ᱟᱫᱚ ᱟᱞᱮ ᱥᱮᱫ ᱫᱚ ᱵᱟᱦᱟ ᱨᱮᱫᱚ, ᱡᱟᱦᱮᱨ ᱜᱟᱲ ᱨᱮ ᱵᱚᱸᱜᱟ ᱵᱩᱨᱩ ᱫᱚ ᱦᱩᱭᱩᱜᱼᱟ, ᱚᱱᱟ ᱡᱟᱦᱮᱨ
ᱦᱩᱸ᱾
ᱟᱛᱳ ᱨᱮᱱ ᱩᱱᱤ ᱵᱚᱸᱜᱟ ᱵᱳᱨᱳᱭ ᱛᱟᱞᱮᱭᱟ᱾
ᱦᱩᱸ᱾
ᱟᱪᱪᱷᱟ ᱛᱟᱦᱚᱞᱮ ᱟᱨ ᱟᱯᱮ ᱥᱮᱫ ᱫᱚ ᱚᱠᱟ ᱞᱮᱠᱟ ᱦᱩᱭᱩᱜ ᱜᱮᱭᱟ?
ᱟᱹᱰᱤ ᱱᱟᱯᱟᱭ, ᱟᱹᱰᱤ ᱱᱟᱯᱟᱭ ᱛᱮᱞᱟᱢ ᱮᱢ ᱠᱮᱜᱼᱟ ᱵᱟᱹᱵᱩ᱾ ᱟᱨ ᱜᱚᱝᱠᱮ ᱛᱟᱦᱚᱞᱮ ᱮᱸ ᱫᱤᱭᱮ ᱟᱢ ᱡᱮᱞᱠᱟᱢ ᱞᱟᱹᱭ ᱠᱮᱜᱼᱟ ᱦᱮᱸ ᱡᱮ ᱟᱞᱮ ᱥᱮᱫ ᱚᱠᱟ ᱞᱮᱠᱟ ᱦᱩᱭᱩᱜᱼᱟ, ᱛᱚ ᱥᱮᱢ ᱚᱝᱠᱟ ᱜᱮ ᱢᱟᱱᱮ, ᱵᱟᱦᱟ ᱫᱚ ᱯᱮ ᱢᱟᱦᱟ ᱨᱮᱱᱟᱜ ᱦᱩᱭᱩᱜᱼᱟ, ᱯᱩᱭᱞᱩ ᱫᱤᱱ ᱫᱚ ᱩᱢ ᱢᱟᱦᱟ, ᱫᱚᱥᱟᱨ ᱫᱤᱱ ᱫᱚ ᱥᱟᱹᱨᱫᱤ ᱢᱟᱦᱟ, ᱛᱮᱥᱟᱨ ᱫᱤᱱ ᱫᱚ ᱵᱟᱦᱟ ᱵᱟᱥᱠᱮ ᱟᱞᱮ᱾ ᱛᱚ, ᱩᱢ ᱢᱟᱦᱟ ᱦᱤᱞᱟᱹᱜ ᱡᱟᱦᱟᱸ ᱫᱚ ᱡᱟᱦᱮᱨ ᱥᱟᱹᱲᱤᱢ ᱫᱟᱞᱚᱵ ᱦᱩᱭᱩᱜᱼᱟ ᱞ, ᱡᱟᱦᱟᱸᱢ ᱞᱟᱹᱭ ᱠᱮᱜᱼᱟ ᱜᱚᱝᱠᱮ ᱦᱮᱸ ᱥᱮ, ᱜᱮ ᱱᱚᱛᱮ ᱦᱚᱸ ᱦᱩᱭᱩᱜ ᱜᱮᱭᱟ ᱟᱨ ᱚᱱᱟ ᱫᱚᱥᱟᱨ ᱢᱟᱦᱟ, ᱡᱟᱦᱟᱸ ᱫᱚ ᱥᱟᱹᱨᱫᱤ ᱢᱟᱦᱟ ᱵᱩᱱ ᱢᱮᱱᱟ, ᱮᱸ ᱥᱮ ᱚᱱᱟ ᱫᱤᱱ ᱦᱤᱞᱟᱹᱜ ᱡᱟᱦᱮᱨ ᱵᱚᱱ ᱵᱚᱸᱜᱟᱭᱟ, ᱡᱟᱦᱮᱨ ᱨᱮ ᱦᱮᱸ ᱥᱮ ᱾ ᱟᱨ ᱵᱟᱦᱟ ᱵᱟᱥ ᱚᱱᱟ ᱛᱟᱭᱚᱢ ᱫᱤᱱ ᱡᱟᱦᱟᱸ ᱢᱩᱪᱟᱹᱫ ᱢᱟᱦᱟ ᱚᱱᱟ ᱫᱚ ᱵᱟᱦᱟ ᱵᱟᱥᱠ ᱾ ᱠᱮ ᱡᱟᱦᱟᱸ ᱫᱚ ᱵᱟᱦᱟ ᱫᱟᱜ ᱟᱨ ᱮᱱᱮᱡ ᱥᱟᱹᱜᱟᱹᱭ, ᱮᱱᱮᱡ ᱥᱮᱨᱮᱧ ᱢᱟᱱᱮ ᱥᱟᱱᱟᱢ ᱞᱮᱠᱟ ᱟᱨᱠᱤ ᱾ ᱮᱸ ᱚᱱᱟ ᱫᱚ ᱥᱩᱲᱟᱹ ᱢᱟᱦᱟ ᱦᱚᱸᱠᱚ ᱢᱮᱛᱟᱜ ᱜᱮᱭᱟ ᱟᱹᱰᱤ ᱜᱟᱱ ᱡᱟᱭᱜᱟ ᱨᱮ ᱦᱮᱸᱥᱮ᱾ ᱛᱚ ᱚᱱᱠᱟ ᱠᱟᱛᱮ ᱜᱮ ᱱᱚᱣᱟ ᱵᱟᱦᱟ ᱯᱚᱨᱚᱵᱽ ᱫᱚᱞᱮ ᱢᱟᱱᱟᱣ ᱵᱟᱛᱟᱣᱼᱭᱟ ᱟᱨ
ᱦᱚᱭ
ᱟᱨᱦᱚᱸ ᱡᱩᱫᱤ ᱡᱟᱦᱟᱱᱟᱜ ᱮᱢ ᱞᱟᱹᱭᱟ ᱱᱚᱣᱟ ᱵᱟᱦᱟ ᱯᱚᱨᱚᱵᱽ ᱵᱟᱵᱚᱛ ᱛᱮ ᱥᱮ ᱚᱠᱟ ᱞᱮᱠᱟᱢᱱ ᱵᱩᱡᱷᱟᱹᱣᱟᱢ ᱥᱮ ᱚᱠᱟ ᱞᱮᱠᱟ ᱟᱨᱠᱤ ᱠᱤ ᱱᱚᱣᱟ ᱵᱟᱦᱟ ᱯᱚᱨᱚᱵᱽ ᱪᱮᱛᱟᱱ ᱨᱮ ᱟᱢᱟᱜ ᱩᱭᱦᱟᱹᱨ ᱵᱷᱟᱵᱱᱟ ᱢᱮᱱᱟᱜ ᱛᱟᱢ ᱠᱟᱹᱴᱤᱡ ᱞᱟᱹᱭ ᱢᱮ ᱾
ᱟᱪᱪᱷᱟ ᱛᱟᱦᱚᱞᱮ ᱛᱟᱦᱚᱞᱮ ᱟᱯᱮ ᱥᱮᱫ ᱫᱚ ᱵᱟᱦᱟ ᱵᱚᱸᱜᱟ ᱨᱮᱫᱚ ᱚᱠᱚᱭ ᱵᱚᱸᱜᱟ ᱵᱩᱨᱩᱭ?
ᱵᱟᱦᱟ ᱵᱚᱸᱜᱟ ᱨᱮ, ᱪᱮᱜ ᱞᱮᱠᱟᱢ ᱞᱟᱹᱭ ᱠᱮᱫᱮᱜᱼᱟ ᱜᱚᱝᱠᱮ? ᱟᱹᱰᱤ ᱱᱟᱯᱟᱭ ᱠᱩᱠᱞᱤ ᱾
ᱦᱚᱭ ᱞᱟᱹᱭ ᱫᱟᱹᱧ ᱡᱮ ᱟᱯᱮ ᱥᱮᱫ ᱫᱚ ᱛᱟᱦ ᱞᱟᱹᱭ ᱫᱟᱹᱧ ᱥᱮ ᱟᱯᱮᱥᱮᱫ ᱫᱚ ᱛᱟᱦᱚᱞᱮ ᱵᱟᱦᱟ ᱵᱚᱸᱜᱟ ᱨᱮᱫᱚ ᱚᱠᱚᱭ ᱮ ᱵᱚᱸᱜᱟ ᱵᱩᱨᱩᱭᱟ?
ᱦᱮᱸ ᱵᱟᱦᱟ ᱵᱚᱸᱜᱟ ᱨᱮ ᱡᱟᱦᱟᱸ ᱫᱚ ᱢᱟᱱᱮ ᱚᱠᱚᱭ ᱮ ᱵᱚᱸᱜᱟ ᱵᱩᱨᱩᱭᱟ? ᱚᱱᱟᱢ ᱞᱟᱹᱭ ᱦᱚᱪᱚᱭᱮᱫᱟ ᱚᱱᱟᱢ ᱞᱟᱹᱭ ᱦᱚᱪᱚᱭᱮᱫᱟ ᱦᱮᱸᱥᱮ᱾
ᱦᱚᱭ ᱦᱚᱭ ᱦᱚᱭ ᱦᱚᱭ ᱚᱠᱚᱭᱮ ᱵᱚᱸᱜᱟ ᱵᱩᱨᱩᱭᱟ?
ᱦᱮᱸ ᱦᱩᱸ ᱟᱻ ᱵᱟᱦᱟ ᱦᱮᱸ ᱦᱮᱸ ᱦᱮᱸ ᱱᱚᱱᱛᱮ ᱦᱚᱸ ᱚᱱᱠᱟ ᱜᱮ ᱾ ᱦᱮᱸ ᱦᱮᱸ ᱦᱮᱸ ᱚᱝᱠᱟ ᱜᱮ ᱜᱚᱝᱠᱮ ᱦᱮᱞᱳ᱾ ᱦᱮᱞᱳ ᱦᱮᱸ ᱱᱚᱛᱮ ᱦᱚᱸ ᱮᱸ ᱛᱚ ᱡᱟᱦᱮᱟᱨ ᱜᱟᱨᱲ ᱨᱮ ᱟᱨᱠᱤ ᱦᱚᱛᱮᱛᱮ ᱢᱟᱱᱮ ᱵᱚᱸᱜᱟ ᱵᱩᱨᱩ ᱦᱩᱭᱩᱜ ᱜᱮᱭᱟ᱾ ᱟᱨ ᱪᱮᱫᱠᱟ ᱞᱮᱠᱟᱱ ᱦᱩᱭᱩᱜᱼᱟ ᱠᱟᱹᱴᱤᱡ ᱞᱟᱹᱭ ᱛᱟᱞᱟᱝ ᱢᱮ?
ᱦᱮᱸ ᱪᱮᱫ ᱪᱮᱫ ᱵᱤᱱ ᱞᱟᱹᱭ ᱠᱮᱫᱟ? ᱵᱟᱹᱞᱤᱧ ᱵᱩᱡᱷᱟᱹᱣ ᱧᱟᱢ ᱞᱮᱫᱟ ᱵᱷᱟᱜᱤ ᱞᱮᱠᱟ᱾
ᱦᱮᱸ ᱢᱟᱱᱮ ᱱᱟᱭᱠᱮ ᱦᱚᱛᱮ ᱛᱮ ᱵᱚᱸᱜᱟ ᱵᱩᱨᱩ ᱠᱟᱹᱢᱤ ᱦᱚᱨᱟ ᱦᱩᱭᱩᱜᱼᱟ᱾ ᱴᱷᱤᱠ ᱜᱮᱭᱟ᱾ ᱦᱮᱞᱳ ᱾ ᱟᱸᱡᱚᱢᱚᱜ ᱠᱟᱱᱟ ᱜᱚᱝᱠᱮ?
ᱦᱚᱭ ᱦᱚᱭ ᱛᱷᱚᱲᱟ ᱜᱮᱫ ᱜᱮᱫ ᱟᱸᱡᱚᱢᱚᱜ ᱠᱟᱱᱟ ᱾
ᱦᱮᱸ ᱠᱟᱹᱴᱤᱡ ᱱᱮᱴᱳᱣᱟᱨᱠ ᱨᱮᱭᱟᱜ ᱯᱨᱚᱵᱞᱮᱢ ᱠᱷᱟᱹᱛᱤᱨ ᱛᱮ ᱯᱟᱥᱮᱡ ᱦᱩᱭᱩᱜ ᱠᱟᱱᱟ᱾ ᱛᱚ ᱟᱢ ᱚᱱᱛᱮᱱᱟᱜ ᱞᱟᱹᱭ ᱛᱟᱞᱟᱝ ᱢᱮ ᱚᱠᱟᱞᱮᱠᱟ?
ᱟᱪᱪᱷᱟ, ᱟᱞ ᱥᱮᱫ ᱦᱚᱸ ᱟᱢ ᱡᱟᱦᱟᱸ ᱞᱮᱠᱟᱢ ᱞᱟᱹᱭ ᱠᱮᱫᱟ ᱚᱱᱠᱟ ᱜᱮ ᱦᱩᱭᱩᱜᱼᱟ ᱾ ᱯᱩᱭᱭᱞᱳ ᱫᱤᱱ ᱫᱚ ᱟᱛᱳ ᱨᱮᱱ ᱡᱟᱦᱟᱸᱭ ᱰᱟᱺᱟᱹᱜᱩᱣᱟᱹ ᱠᱚᱲᱟ ᱠᱚ ᱢᱮᱱᱟᱜ ᱠᱚᱣᱟ ᱾ ᱦᱳᱭ ᱩᱱᱠᱩ ᱜᱮ ᱥᱟᱹᱲᱤᱢ ᱫᱚᱠᱚ ᱫᱟᱵᱟ, ᱟᱞᱮ ᱥᱮᱫ ᱫᱚ᱾ ᱟᱨ ᱫᱚᱥᱟᱨ ᱫᱤᱱ ᱫᱚ ᱵᱚᱸᱜᱟ ᱵᱚᱸᱜᱟ ᱦᱩᱭᱩᱜᱼᱟ ᱟᱫᱚ ᱚᱱᱟ ᱵᱚᱸᱜᱟ ᱟᱠᱷᱲᱟ ᱨᱮᱫᱚ ᱟᱛᱳ ᱨᱮᱱ ᱱᱟᱭᱠᱮ ᱜᱮ ᱱᱟᱦᱟᱜᱼ ᱮ ᱵᱚᱸᱜᱟᱭᱟ ᱾
ᱦᱮᱸ
ᱢᱟᱨᱟᱝ ᱵᱩᱨᱩ ᱡᱟᱦᱮᱨ ᱮᱨᱟ ᱜᱚᱸᱥᱟᱭ ᱮᱨᱟ ᱧᱩᱛᱩᱢ ᱛᱮ ᱾
ᱟᱨ ᱤᱱᱟᱹᱢ ᱫᱚᱥᱟᱨ ᱫᱤᱱ ᱫᱚ ᱢᱩᱪᱟᱹᱫ ᱢᱟᱦᱟ ᱦᱤᱞᱳᱜ ᱫᱚ ᱟᱹ ᱟᱛᱳ ᱨᱮᱱ ᱠᱚᱲᱟ ᱠᱩᱲᱤ ᱥᱟᱱᱟᱢ ᱦᱚᱲᱜᱮ ᱩᱱᱦᱤᱞᱳᱜ ᱫᱚ ᱮᱱᱮᱡ ᱟᱠᱚ ᱥᱮᱨᱮᱧ ᱟᱠᱚ᱾
ᱦᱩᱸ᱾ ᱟᱨ ᱱᱚᱣᱟ ᱵᱟᱦᱟ ᱯᱚᱨᱚᱵᱽ ᱡᱟᱦᱟᱸ ᱵᱟᱦᱟ ᱢᱟᱱᱮ ᱢᱤᱫᱴᱮᱡ ᱥᱟᱶᱛᱟᱨᱮ ᱡᱚᱛᱚ ᱠᱷᱚᱱᱟᱜ ᱢᱟᱨᱟᱝ ᱥᱮ ᱫᱚᱥᱟᱨ ᱢᱟᱨᱟᱝ ᱯᱚᱨᱚᱵᱽ ᱵᱚᱱ ᱢᱮᱱ ᱫᱟᱲᱮᱭᱟᱜ-ᱟ ᱦᱮᱸ᱾
ᱦᱳᱭ ᱦᱳᱭ᱾
ᱚᱱᱟ ᱞᱮᱠᱟᱛᱮ ᱢᱟᱱᱮ ᱱᱚᱣᱟ ᱵᱟᱦᱟ ᱯᱚᱨᱚᱵᱽ ᱨᱮᱱᱟᱜ ᱛᱤᱱᱟᱹᱜ-ᱮᱸ ᱢᱟᱱᱮ ᱜᱩᱱᱮᱢ ᱧᱮᱞ ᱫᱟᱲᱮᱭᱟᱜ᱾ ᱛᱤᱱᱟᱹᱜ ᱜᱩᱱᱮᱢ ᱵᱩᱡᱷᱟᱹᱣᱮᱫ-ᱟ ᱡᱮ ᱦᱮᱸ ᱵᱟᱦᱟ ᱯᱚᱨᱚᱵᱽ ᱨᱮᱱᱟᱜ᱾ ᱱᱚᱣᱟ ᱠᱚ ᱜᱩᱱ ᱢᱮᱱᱛᱮᱢ ᱞᱮᱠᱷᱟᱭᱟ᱾ ᱟᱢᱟᱜ ᱞᱮᱠᱟᱛᱮ?
ᱟᱪᱪᱷᱟ ᱤᱧᱟᱜ ᱞᱮᱠᱟᱛᱮ ᱵᱟᱦᱟ ᱯᱚᱨᱚᱵᱽ ᱫᱚ ᱮᱻ ᱢᱤᱫᱴᱟᱝ ᱞᱟᱹᱭ ᱜᱟᱱᱚᱜ-ᱟ ᱥᱟᱱᱛᱟᱲ ᱥᱟᱶᱛᱟ ᱨᱮᱫᱚ ᱫᱚᱥᱟᱨ ᱢᱤᱫᱴᱮᱡ ᱢᱟᱨᱟᱝ ᱯᱚᱨᱚᱵᱽ ᱢᱮᱱᱠᱷᱟᱱ ᱢᱮᱱᱛᱮ ᱞᱟᱹᱭ ᱜᱟᱱᱚᱜ-ᱟ᱾
ᱦᱩᱸ, ᱦᱳᱭ᱾
ᱥᱟᱱᱛᱟᱲ ᱥᱮᱨᱣᱟ ᱨᱮᱫᱚ ᱡᱚᱛᱚ ᱠᱷᱚᱱ ᱢᱟᱨᱟᱝ ᱯᱚᱨᱚᱵᱽ ᱫᱚ ᱦᱩᱭᱩᱜ ᱠᱟᱱᱟ᱾ ᱥᱚᱦᱨᱟᱭ ᱦᱳᱭ᱾ ᱟᱨ ᱚᱱᱟ ᱠᱷᱚᱱ ᱫᱚᱥᱟᱨ ᱢᱟᱨᱟᱝ ᱯᱚᱨᱚᱵᱽ ᱫᱚ ᱦᱩᱭᱩᱜ ᱠᱟᱱᱟ ᱱᱚᱣᱟ ᱵᱟᱦᱟ ᱵᱟᱦᱟ ᱯᱚᱨᱚᱵᱽ ᱜᱮ᱾
ᱟᱹᱰᱤ ᱱᱟᱯᱟᱭ ᱟᱹᱰᱤ ᱱᱟᱯᱟᱭ ᱛᱮᱞᱟᱢ ᱮᱢ ᱮᱢ ᱠᱮᱜ-ᱟ ᱵᱟᱹᱵᱩ ᱟᱪᱪᱷᱟ ᱟᱹᱜ ᱛᱚ ᱟᱢ ᱡᱟᱦᱟᱸᱢ ᱞᱟᱹᱭ ᱠᱮᱫ-ᱟ ᱴᱷᱤᱠ ᱜᱮᱭᱟ ᱛᱚ ᱤᱧ ᱱᱤᱡᱮᱨᱟᱜ ᱠᱟᱹᱴᱤᱡ ᱤᱧ ᱞᱟᱹᱭ ᱮᱫᱟ ᱦᱮᱸ᱾
ᱦᱳᱭ ᱦᱮᱸ᱾
ᱱᱚᱣᱟ ᱵᱟᱦᱟ ᱯᱚᱨᱚᱵ ᱦᱮ ᱛᱚ
ᱦᱮᱸ,
ᱥᱮᱨᱢᱟ ᱨᱮᱱᱟᱜ ᱡᱚ ᱵᱤᱞᱤ ᱦᱮᱸᱥᱮ᱾ ᱱᱚᱣᱟ ᱠᱚ ᱮ ᱥᱟᱶ ᱢᱟᱱᱚᱛ ᱥᱮ ᱠᱟᱛᱮᱫ ᱵᱚᱸᱜᱟ ᱵᱩᱨᱩ ᱫᱮᱵᱟ ᱥᱮᱵᱟ ᱠᱟᱛᱮ ᱯᱟᱹᱦᱤᱞ ᱵᱚᱸᱜᱟ ᱵᱩᱨᱩ᱾ ᱮᱢ ᱞᱟᱹᱭ ᱠᱮᱫ-ᱟ ᱟᱢ ᱦᱮᱸ᱾
ᱦᱮᱸ᱾
ᱴᱷᱤᱠ ᱜᱮᱭᱟ ᱮ ᱩᱝᱠᱩ ᱠᱩ ᱪᱟᱞ ᱠᱟᱛᱮᱫ ᱚᱱᱟ ᱛᱟᱭᱚᱢ ᱟᱵᱚ ᱵᱩᱱ ᱢᱟᱱᱮ ᱮ ᱵᱟᱦᱟ ᱵᱚᱱ ᱥᱤᱫᱟ ᱥᱮ ᱡᱚᱢ ᱠᱚ ᱵᱤᱞᱤ ᱮ ᱦᱟᱛᱟᱣᱟ ᱦᱮᱸᱥᱮ᱾
ᱦᱳᱭ ᱦᱳᱭ ᱦᱳᱭ᱾
ᱛᱚᱸ ᱛᱚ ᱚᱱᱟ ᱞᱮᱠᱟ ᱛᱮᱦᱚᱸ ᱧᱮᱞ ᱜᱟᱱᱚᱜ-ᱟ ᱡᱮ ᱱᱚᱣᱟ ᱫᱚ ᱟᱹᱰᱤ ᱢᱟᱱᱮ ᱢᱟᱹᱱ ᱢᱟᱱᱚᱛ ᱥᱮ ᱡᱟᱦᱟᱸ ᱯᱨᱚᱠᱤᱛᱤ ᱮ ᱥᱟᱨᱦᱟᱣ ᱞᱟᱹᱜᱤᱫ ᱱᱚᱣᱟ ᱟᱹᱰᱤ ᱢᱟᱨᱟᱝ ᱯᱚᱨᱚᱵᱽ ᱢᱮᱱᱛᱮᱢ ᱢᱮᱱ ᱫᱟᱲᱮᱭᱟᱜ-ᱟ ᱦᱮᱸᱥᱮ᱾
ᱦᱳᱭ ᱦᱳᱭ ᱦᱳᱭ ᱥᱟᱱᱟᱢᱟᱜ ᱜᱮ ᱵᱚᱸᱜᱟ ᱵᱩᱨᱩ ᱪᱮᱛᱟᱱ ᱨᱮᱜᱮᱛᱚ ᱢᱮᱱᱟᱜ ᱛᱟᱵᱚᱱᱟ ᱟᱵᱚᱣᱟᱜ ᱫᱚ ᱟᱫᱚ ᱯᱳᱭᱞᱳ ᱨᱮ ᱩᱱ ᱠᱚᱜᱮ ᱮᱢᱟ ᱠᱚ ᱦᱩᱭᱩᱜ-ᱟ ᱤᱱᱟᱹ ᱯᱚᱨᱮ ᱟᱫᱚ ᱟᱵᱚ ᱫᱚ ᱚᱱᱟ ᱫᱚ ᱵᱚᱱ ᱵᱮᱵᱚᱦᱟᱨ ᱫᱟᱲᱮᱭᱟᱜ-ᱟ᱾
ᱦᱮᱸ ᱛᱚ ᱚᱱᱟ ᱞᱮᱠᱟᱛᱮ ᱢᱟᱱᱮ᱾ ᱚᱠᱟ ᱞᱮᱠᱟᱢ ᱵᱩᱡᱷᱟᱹᱣ ᱵᱩᱡᱷᱟᱹᱣᱮᱜ-ᱟ ᱡᱮ ᱦᱮᱸᱼᱼ ᱱᱚᱣᱟ ᱢᱤᱫ ᱴᱮᱡ ᱟᱹᱰᱤ ᱢᱟᱱᱮᱼᱼ ᱟᱹᱰᱤ ᱢᱚᱸᱡᱽ ᱢᱤᱫ ᱴᱮᱱ ᱠᱟᱹᱢᱤ ᱦᱩᱭᱩᱜ ᱠᱟᱱᱟ ᱦᱮᱸ ᱥᱮ ᱡᱮ ᱵᱚᱸᱜᱟ ᱵᱩᱨᱩ ᱪᱟᱞ ᱠᱟᱛᱮ ᱚᱱᱟᱼᱼ ᱡᱚᱢᱮᱜ-ᱟ ᱥᱮ ᱟᱵᱚ ᱵᱩᱱ ᱮᱸᱻ ᱤᱥᱛᱮᱢᱟᱞ ᱫᱟ ᱢᱟᱱᱮ ᱵᱮᱵᱚᱦᱟᱨ ᱫᱚ ᱦᱮᱸ ᱥᱮ᱾
ᱦᱳᱭ-ᱦᱳᱭ ᱵᱮᱵᱚᱦᱟᱨ ᱫᱟ ᱵᱚᱼᱼ
ᱛᱚ ᱚᱱᱟ ᱞᱮᱠᱟᱛᱮ ᱟᱢ ᱚᱠᱟ ᱞᱮᱠᱟᱢ ᱵᱩᱡᱷᱟᱹᱣᱮᱜ-ᱟ? ᱱᱚᱣᱟ ᱠᱩᱼᱼ
ᱦᱳᱭ ᱤᱧᱦᱚᱸ ᱟᱹᱰᱤ ᱱᱟᱯᱟᱭᱤᱧ ᱵᱩᱡᱷᱟᱹᱣᱮᱜ-ᱟ ᱡᱮ ᱟᱵᱚ ᱱᱚᱣᱟᱼᱼ ᱡᱟᱦᱟᱸᱱᱟᱜ ᱜᱮ ᱱᱟᱣᱟᱱ ᱡᱤᱱᱤᱥ ᱟᱵᱚ ᱵᱚ ᱡᱚᱢ ᱢᱟᱲᱟᱝ ᱨᱮᱼᱼ ᱟᱵᱚᱨᱮᱱ ᱡᱟᱦᱟᱸᱼᱼ ᱡᱟᱦᱟᱸ ᱵᱚᱸᱜᱟ ᱵᱩᱨᱩ ᱠᱚ ᱢᱮᱱᱟᱜ ᱠᱚᱣᱟ ᱩᱱᱠᱩ ᱟᱵᱚ ᱵᱚᱱ ᱫᱮᱵᱟ ᱥᱮᱵᱟ ᱠᱟᱛᱮᱫ ᱵᱚᱱ ᱮᱢᱟᱼᱼ ᱠᱚᱣᱟᱜ ᱚᱱᱟ ᱢᱤᱫ ᱴᱟᱝ ᱟᱹᱰᱤ ᱱᱟᱯᱟᱭ ᱠᱟᱹᱢᱤ ᱠᱟᱱ ᱛᱟᱵᱚᱱᱟ᱾ ᱡᱮᱦᱮᱛᱚᱼᱼ ᱢᱤᱫ ᱴᱟᱝ ᱡᱤᱱᱤᱥᱼᱼ ᱦᱳᱭ ᱛᱚ ᱟᱵᱚ ᱚᱱᱟ ᱵᱚᱱ ᱵᱮᱵᱚᱦᱟᱨᱟ ᱚᱱᱟ ᱢᱟᱲᱟᱝ ᱨᱮ ᱟᱵᱚ ᱨᱮᱱ ᱵᱚᱸᱜᱟ ᱵᱳᱨᱳ ᱮᱢᱜᱮ ᱵᱷᱟᱜᱮᱭᱟ᱾
ᱟᱹᱰᱤ ᱱᱟᱯᱟᱭ ᱟᱹᱰᱤ ᱱᱟᱯᱟᱭ ᱛᱮᱞᱟᱝ ᱮᱢ ᱟᱪᱪᱷᱟ ᱟᱨ ᱡᱟᱦᱟᱱᱟᱜ ᱟᱢ ᱯᱟᱦᱴᱟ ᱥᱮᱫ ᱠᱷᱚᱱ ᱠᱩᱠᱤ ᱢᱮᱱᱟᱜ ᱠᱷᱟᱭᱼᱼ
ᱟᱸᱪᱪᱷᱟ ᱛᱟᱦᱚᱞᱮ ᱟᱯᱮ ᱥᱮᱫ ᱫᱚ ᱟᱹᱰᱤ ᱨᱟᱹᱥᱠᱟᱹ ᱜᱮ ᱦᱳᱭᱳᱜ-ᱟ ᱥᱮ ᱪᱮᱫ ᱱᱚᱣᱟ ᱵᱟᱦᱟ ᱯᱚᱨᱚᱵᱽ ᱫᱚ?
ᱦᱮᱸ ᱜᱚᱢᱠᱮ᱾ ᱮᱸ ᱛᱚ ᱱᱚᱣᱟ ᱨᱮᱱᱟᱜ ᱛᱮᱞᱟᱧ ᱮᱢ ᱫᱟ ᱦᱮᱸ ᱦᱩᱰᱤᱧ ᱢᱟᱪᱷᱟ ᱛᱮᱼᱼ ᱡᱮᱦᱮᱛᱩ ᱚᱠᱛᱚ ᱨᱮᱱᱟᱜ ᱠᱟᱹᱴᱤᱡ ᱚᱵᱷᱟᱵ ᱛᱮ ᱦᱩᱸ, ᱡᱟᱦᱟᱸ ᱛᱤᱱᱟᱹᱜ ᱨᱟᱹᱥᱠᱟᱹ ᱨᱮᱱᱟᱜ ᱠᱟᱛᱷᱟᱢ ᱞᱟᱹᱭᱮᱜ-ᱟ ᱜᱚᱝᱠᱮ ᱛᱚᱼᱼ ᱨᱟᱹᱥᱠᱟᱹ ᱫᱚᱼᱼ ᱯᱷᱚᱴᱮᱞ ᱵᱟᱝ ᱜᱟᱱᱚᱜ-ᱟ ᱢᱟᱱᱮ ᱩᱱᱟᱹᱜ ᱨᱟᱹᱥᱠᱟᱹ ᱦᱮᱸᱥᱮ ᱢᱤᱫᱴᱮᱱᱼᱼ ᱢᱟᱱᱮ ᱩᱱᱟᱹᱜ ᱢᱟᱨᱟᱝᱼᱼ ᱯᱚᱨᱚᱵ ᱦᱮᱸ ᱥᱮ᱾ ᱛᱚ ᱚᱱᱮ ᱯᱚᱨᱚᱵ ᱨᱮᱱᱟᱜ ᱨᱟᱹᱥᱠᱟᱹ ᱢᱟᱱᱮᱼᱼ ᱵᱷᱚᱠᱛᱤ ᱨᱮᱱᱟᱜ ᱡᱟᱦᱟᱸ ᱵᱷᱟᱣ ᱢᱮᱱᱟᱜ ᱛᱟᱦᱮᱸᱱᱟ ᱥᱮ᱾ ᱚᱱᱟ ᱢᱮᱱᱟᱜ ᱠᱟᱫᱟ᱾ ᱟᱫᱚ ᱦᱮᱸ ᱨᱟᱹᱥᱠᱟᱹᱜ ᱜᱮ ᱟᱹᱰᱤ ᱡᱚᱢᱚᱠ ᱜᱮ ᱦᱩᱭᱩᱜ ᱜᱮᱭᱟ ᱱᱚᱛᱮ ᱦᱚᱸᱼᱼ ᱟᱨ ᱟᱯᱮ ᱥᱮᱫ ᱚᱠᱟᱞᱮᱠᱟᱱ ᱦᱩᱭᱩᱜ-ᱟ ᱚᱱᱟ ᱠᱟᱹᱴᱤᱡ ᱞᱟᱹᱭ ᱢᱮ?
ᱟᱞᱮᱥᱮᱫ ᱦᱚᱸ ᱜᱚᱢᱠᱮ ᱟᱹᱰᱤ ᱨᱟᱹᱥᱠᱟᱹ ᱡᱟᱠ ᱡᱚᱢᱚᱠ ᱜᱮ ᱦᱳᱭᱳᱜ-ᱟ᱾
ᱦᱩᱸ
ᱵᱟᱦᱟ ᱯᱚᱨᱚᱵᱽ ᱨᱮᱦᱚᱸ ᱯᱮᱲᱟ ᱠᱚ ᱱᱮᱣᱛᱟ ᱠᱚᱜᱮ ᱦᱩᱭᱩᱜ-ᱟ ᱟᱨ ᱯᱮᱲᱟ ᱠᱚᱠᱚ ᱥᱚᱦᱚᱨ ᱥᱮᱴᱮᱨᱚᱜ-ᱟ᱾ ᱚᱱᱟᱛᱮ ᱵᱟᱹᱲᱛᱤ ᱜᱮ ᱨᱟᱹᱥᱠᱟᱹ ᱦᱳᱭᱩᱜ ᱜᱮᱭᱟ᱾
ᱦᱩᱸ
ᱟᱢ ᱡᱟᱦᱟᱸᱢ ᱞᱟᱹᱭ ᱠᱮᱫᱟ ᱡᱮ ᱯᱷᱳᱴᱮᱞ ᱵᱟᱝ ᱜᱟᱱᱚᱜ-ᱟ ᱚᱱᱠᱟᱜᱮ ᱟᱞᱮ ᱥᱮᱫ ᱦᱚᱸᱼᱼ ᱞᱟᱹᱭ ᱜᱟᱱᱚᱜ-ᱟ ᱟᱹᱰᱤ ᱵᱟᱹᱲᱛᱤ ᱨᱟᱹᱥᱠᱟᱹ ᱜᱮ ᱢᱮᱱᱟᱜ ᱠᱟᱫᱟ᱾
ᱴᱷᱤᱠ ᱜᱮᱭᱟ ᱟᱹᱰᱤ ᱱᱟᱯᱟᱭ᱾ ᱦᱮ ᱟᱨ ᱡᱟᱦᱟᱜ ᱠᱚ ᱛᱟᱦᱮᱸᱱ ᱠᱷᱟᱱ᱾
ᱟᱪᱪᱷᱟ ᱜᱚᱢᱠᱮ ᱛᱟᱦᱞᱮ ᱟᱯᱮ ᱫᱚ ᱦᱮᱸ ᱟᱸᱡᱚᱢᱚᱜ ᱠᱟᱱᱟ?
ᱦᱮᱸ-ᱦᱮᱸ ᱦᱩᱸ
ᱦᱮᱞᱳ ᱛᱟᱦᱞᱮ ᱟᱯᱼᱼ ᱟᱯᱮᱫᱚ ᱚᱠᱟ ᱴᱚᱴ ᱚᱠᱟ ᱴᱚᱴᱷᱟ ᱥᱮᱫ ᱯᱮ ᱯᱟᱲᱟᱜ ᱠᱟᱱᱟ ᱟᱯᱮ ᱫᱚ?
ᱟᱸᱻ ᱟᱹᱞᱤᱧ ᱫᱚ ᱱᱷᱟᱜ ᱵᱤᱨᱵᱷᱩᱢ, ᱵᱤᱨᱵᱷᱩᱢ ᱠᱟᱱᱟ᱾ᱟᱨ ᱟᱹᱵᱤᱱ ᱫᱚ?
ᱟᱞᱮᱫ ᱫᱚ ᱱᱚᱛᱮ ᱫᱚ ᱢᱟᱞᱫᱟ᱾
ᱟᱪᱪᱷᱟ᱾
ᱟᱪᱪᱷᱟ ᱟᱵᱚᱣᱟᱜ ᱛᱚ ᱠᱤᱪᱷᱩ ᱠᱤᱪᱷᱩ ᱡᱟᱦᱟᱱᱟᱜ ᱜᱮ ᱟᱵᱚᱣᱟᱜ ᱫᱚ ᱴᱚᱴᱷᱟ ᱦᱤᱥᱟᱹᱵ ᱛᱮ ᱡᱟᱦᱟᱱᱟᱜ ᱜᱮ ᱵᱷᱮᱜᱟᱨ ᱧᱚᱜ ᱜᱮ ᱛᱟᱵᱚᱱᱟ ᱛᱚ᱾
ᱦᱮᱸ ᱦᱮᱸ ᱟᱪᱪᱷᱟ ᱴᱷᱤᱠᱜᱮᱭᱟ, ᱦᱳᱭ ᱜᱚᱝᱠᱮ᱾ ᱚᱠᱛᱚ ᱦᱚᱸ ᱢᱩᱪᱟᱹᱫᱚᱜ ᱠᱟᱱᱟ᱾ ᱛᱚ, ᱡᱚᱦᱟᱨ ᱟᱨ ᱥᱟᱨᱦᱟᱣ ᱛᱟᱸᱦᱮᱭᱮᱱᱟ ᱦᱩᱸ,